ᱠᱮ ᱟᱸᱟᱢ
ᱦᱮᱸ ᱜᱚᱝᱠᱮ ᱤᱧᱟᱹᱜ ᱨᱚᱲ ᱟᱸᱢᱚᱢᱚᱜ ᱠᱟᱱᱟ?
ᱦᱮᱸ ᱟᱸᱡᱚᱢᱚᱜ ᱠᱟᱱᱟ᱾
ᱟᱪᱪᱷᱟ ᱪᱮᱫ ᱪᱤᱠᱟᱹᱭ ᱫᱟ ᱛᱟᱦᱚᱞᱮ?
ᱱᱚᱝᱠᱟ ᱜᱮ ᱫᱩᱲᱩᱵ ᱵᱟᱲᱟ ᱠᱚ ᱦᱩᱭ ᱟᱠᱟᱱᱟ ᱾ ᱟᱫᱚ ᱜᱚᱝᱠᱮ ᱟᱢᱫᱚ ᱪᱮᱫ ᱮᱢ ᱪᱤᱠᱟᱹᱭ ᱫᱟ ᱱᱤᱛᱳᱜ?
ᱥᱮᱭ ᱦᱚᱸᱜᱼᱚᱭ ᱫᱟᱠᱟ ᱠᱚ ᱡᱚᱢ ᱵᱟᱲᱟᱠᱟᱛᱮᱫ ᱫᱩᱲᱩᱵ ᱡᱤᱨᱟᱹᱣ ᱦᱩᱭ ᱠᱟᱱᱟ᱾
ᱦᱳᱭᱼᱼ
ᱦᱮᱸᱼᱼ
ᱜᱚᱝᱠᱮ ᱛᱟᱦᱞᱮ ᱪᱮᱫ ᱠᱚᱫᱚᱯᱮ, ᱪᱮᱫ ᱠᱚᱢ ᱡᱚᱢ ᱠᱮᱫᱟ ᱥᱮ, ᱪᱮᱫ ᱠᱚᱯᱮ ᱩᱛᱩ ᱵᱟᱲᱟ ᱠᱮᱫᱟ?
ᱦᱩᱸ ᱡᱚᱢ ᱫᱚ ᱛᱮᱦᱤᱧ ᱫᱚ ᱨᱩᱴᱤ ᱠᱮᱜ ᱟᱞᱮ, ᱦᱩᱸ ᱾ ᱟᱨ ᱮᱸ ᱵᱮᱸᱜᱟᱲ ᱵᱤᱞᱟᱹᱛᱤ ᱟᱹᱞᱩ ᱞᱮ ᱩᱛᱩ ᱞᱮᱜᱼᱟ ᱾
ᱚᱻ
ᱚᱱᱟ ᱟᱛᱮᱜ ᱜᱮ ᱡᱚᱢ ᱦᱩᱭᱱᱟ᱾
ᱟᱪᱪᱷᱟᱼᱼ
ᱟᱯᱮ ᱫᱚ ᱛᱟᱦᱚᱞᱮ ᱞᱮ ᱤᱥᱤᱱ ᱠᱮᱭᱟ ᱥᱮ ᱵᱟᱝ?
ᱦᱮᱸ ᱟᱞᱮ ᱦᱚᱸ ᱤᱥᱤᱱ ᱫᱚ ᱢᱚᱴᱟ ᱢᱩᱩᱴᱤ ᱦᱭᱟ ᱟᱠᱟᱱᱟ ᱾ ᱛᱤᱦᱤᱧ ᱡᱚᱢ ᱦᱩᱭᱩᱜ ᱞᱟᱹᱜᱤᱫ᱾
ᱟᱪᱪᱷᱟ ᱪᱮᱫ ᱠᱚᱯᱮ ᱩᱛᱩ ᱠᱟᱫ ᱛᱮ?
ᱛᱮᱦᱮᱧ ᱫᱚ ᱥᱤᱢ ᱡᱮᱞ ᱞᱮ ᱩᱛᱩ ᱟᱠᱟᱫᱟ ᱾
ᱟᱪᱪᱷᱟ ᱟᱪᱪᱷᱟ ᱾
ᱚᱱᱟ ᱠᱚᱜᱮ ᱟᱫᱚ ᱫᱟᱠᱟ ᱠᱚᱠᱚ ᱞᱳᱭ ᱵᱟᱲᱟᱭ ᱞᱳ ᱵᱟᱲᱟᱭ ᱫᱟ ᱾ ᱚᱱᱠᱟ ᱜᱮ ᱫᱚᱥ ᱯᱚᱱᱨᱚ ᱢᱤᱱᱤᱴ ᱯᱚᱨ, ᱡᱚᱢ ᱵᱟᱲᱟ ᱦᱩᱭᱩᱜᱼᱟ ᱾ ᱛᱟᱦᱚᱞᱮ ᱜᱚᱝᱠᱮ ᱱᱮᱛᱟᱨᱼᱼ ᱱᱤᱛᱚᱜ ᱫᱚ ᱡᱚᱢ ᱵᱟᱲᱟ ᱠᱟᱛᱮ ᱫᱚᱢ ᱫᱩᱲᱩᱵ ᱵᱟᱲᱟ ᱠᱟᱱᱟ?
ᱦᱮᱸ ᱦᱮᱸ ᱡᱚᱢ ᱵᱟᱲᱟ ᱠᱟᱛᱮᱜ, ᱫᱩᱲᱩᱵ ᱦᱩᱭ ᱠᱟᱱᱟ ᱾ ᱠᱟᱹᱴᱤᱡ ᱡᱤᱨᱟᱹᱣ ᱠᱟᱛᱮᱜ ᱦᱟᱸᱜ ᱡᱟᱹᱯᱤᱫ ᱦᱩᱭᱩᱜᱼᱟ ᱦᱩᱸ ᱾
ᱤᱧᱦᱚ ᱚᱱᱠᱟᱜ ᱜᱮ ᱫᱚᱥ ᱯᱚᱱᱨᱚ ᱢᱤᱱᱤᱴ ᱯᱚᱨ ᱡᱚᱢ ᱦᱩᱭᱩᱜᱼᱟ ᱚᱱᱟ ᱛᱟᱭᱚᱢ ᱚᱱᱠᱟ ᱾ ᱫᱚᱥᱴᱟ ᱥᱟᱲᱮ ᱫᱚᱥᱴᱟ ᱥᱮᱫ ᱡᱟᱹᱯᱤᱫ ᱦᱩᱭᱩᱜᱼᱟ ᱾
ᱟᱪᱪᱷᱟ ᱟᱪᱪᱷᱟ ᱾
ᱛᱟᱦᱚᱞᱮ ᱜᱚᱝᱠᱮ ᱛᱮᱦᱮᱧ ᱥᱟᱨᱟ ᱫᱤᱱ ᱫᱚᱼᱼ ᱪᱮᱫ ᱠᱚᱢ ᱪᱤᱠᱟᱹ ᱵᱟᱲᱟ ᱠᱮᱫᱟ ᱥᱮᱛᱟᱜ ᱠᱷᱚᱱ?
ᱥᱮᱛᱟᱜ ᱠᱷᱚᱱ ᱫᱚᱼᱼ ᱮᱫᱟ ᱡᱟᱦᱟᱸᱱᱟᱜ ᱠᱚ ᱠᱟᱹᱢᱤ ᱦᱚᱸ ᱵᱟᱭ ᱜᱟᱱᱚᱜ ᱠᱟᱱᱟ ᱾ ᱫᱟᱜ ᱯᱷᱟᱸᱠ ᱫᱟᱭ, ᱟᱨᱚ ᱫᱟᱜ ᱫᱟᱭ, ᱫᱟᱜ ᱯᱷᱟᱸᱠ ᱫᱟᱭ, ᱟᱨᱚ ᱫᱟᱜ ᱫᱟᱭ ᱦᱚᱸᱜᱼᱚᱭ ᱱᱚᱝᱠᱟ ᱦᱮᱸ ᱾
ᱥᱮᱛᱟᱜ ᱠᱷᱚᱱᱟᱜ ᱜᱮ ᱫᱟᱜ ᱫᱟ, ᱪᱮᱫ ᱦᱚᱸ ᱵᱟᱝᱞᱮ ᱠᱟᱹᱢᱤ ᱫᱟᱲᱮᱭᱟᱜ ᱠᱟᱱᱟ ᱾
ᱟᱪᱪᱷᱟᱼᱼ
ᱟᱭᱢᱟ ᱜᱮ ᱢᱮᱱᱟᱜ ᱛᱟᱞᱮᱭᱟ ᱾ ᱱᱚᱜᱼᱚᱭ ᱡᱟᱹᱯᱩᱫ ᱫᱤᱱ ᱛᱚ ᱦᱩᱲᱩ ᱠᱚᱼᱼ ᱨᱚᱦᱚᱭ ᱠᱟᱹᱢᱤ ᱠᱚ, ᱠᱷᱮᱛ ᱥᱤ ᱠᱚ ᱦᱩᱸ
ᱟᱪᱪᱷᱟ ᱾
ᱥᱮᱛᱟᱜ ᱨᱮ ᱦᱚᱜᱼᱚᱭ ᱢᱚᱱᱮ ᱞᱮᱜ ᱤᱧ, ᱰᱟᱝᱨᱟᱧ ᱡᱚᱲᱟᱣ ᱠᱤᱱᱟ ᱠᱷᱮᱛ ᱤᱧ, ᱞᱚᱥᱚᱫᱟ᱾ ᱡ ᱜᱟᱯᱮᱤᱭᱟ ᱢᱮᱱᱛᱮ, ᱟᱫᱚ ᱦᱚᱸᱜᱼᱚᱭ ᱥᱮᱛᱟᱜ ᱠᱷᱚᱱᱟᱜ ᱫᱟᱜᱫᱟᱭ, ᱛᱟᱦᱚᱞᱮ ᱠᱷᱟᱱ ᱫᱚ ᱠᱷᱮᱛ ᱥᱤ ᱦᱚᱸ ᱪᱟᱞᱣ ᱵᱟᱝ ᱦᱩᱭ ᱞᱮᱱᱟ ᱦᱩᱸᱼᱼ
ᱟᱪᱪᱷᱟ ᱦᱳᱭ
ᱫᱤᱭᱮ ᱦᱚᱜᱼᱚᱭ ᱟᱠᱷᱚᱨ ᱠᱚᱦᱚ, ᱛᱩᱫ ᱠᱟᱛᱮᱫ ᱫᱚᱦᱚ ᱦᱩᱭ ᱠᱟᱱᱟ ᱾ ᱨᱚᱦᱚᱭ ᱦᱩᱭᱩᱜᱼᱟ ᱢᱮᱱᱛᱮ ᱟᱫᱚ ᱚᱱᱟᱼᱼ ᱥᱮᱛᱟᱜ ᱠᱷᱚᱱ ᱫᱟᱜ ᱡᱟᱹᱲᱤ ᱠᱷᱟᱹᱛᱤᱨ ᱛᱮ ᱟᱫᱚ ᱱᱟᱦᱮᱞ ᱦᱚᱸ ᱵᱟᱝ ᱤᱧ ᱤᱫᱤ ᱫᱟᱲᱮᱭᱟᱫᱟ ᱾ ᱦᱸ ᱟᱪᱪᱷᱟ ᱟᱯᱮ ᱫᱚ ᱛᱟᱦᱚᱞᱮ, ᱪᱟᱥ ᱠᱟᱹᱢᱤ ᱠᱚᱫᱚ ᱯᱮ ᱛᱤᱱᱟᱹᱜ ᱥᱟᱜᱤᱧ ᱠᱮᱫᱟ?
ᱪᱟᱥ ᱠᱟᱹᱢᱤ ᱫᱚ ᱦᱚᱜᱼᱚᱭ ᱥᱮᱛᱟᱜ ᱠᱷᱚᱱ ᱟᱞᱮ ᱱᱛᱮ ᱦᱚᱸᱛᱚ ᱫᱟᱜ ᱮ ᱡᱟᱹᱲᱤᱭ ᱫᱟ ᱾ ᱫᱟᱜ ᱡᱟᱹᱲᱤ ᱫᱚ ᱦᱚᱞᱟᱜ ᱜᱮ ᱟᱞᱮ ᱱᱚᱛᱮ ᱫᱚ ᱴᱮᱠᱴᱟᱨ ᱛᱮᱼᱼ ᱢᱟᱱᱮ ᱵᱟᱹᱫᱽ ᱠᱚ ᱥᱤ ᱦᱳᱭ ᱟᱠᱟᱱᱟ ᱛᱚᱞᱟ ᱫᱚ ᱦᱚᱚᱞᱟ ᱢᱟᱫᱷᱮᱨ ᱥᱮᱫ ᱨᱟᱠᱟᱵ ᱠᱟᱛᱮᱫ ᱫᱚᱦᱚ ᱦᱩᱭ ᱞᱮᱱᱟ ᱟᱫᱚ ᱚᱱᱟ ᱜᱮ ᱥᱮᱛᱟᱜ ᱠᱷᱚᱱ ᱚᱱᱟ ᱠᱚ ᱜᱮ ᱦᱩᱲᱩ ᱠᱚ ᱨᱚᱦᱚᱭ ᱵᱟᱲᱟ ᱦᱩᱭᱱᱟ ᱫᱟᱜ ᱫᱟᱜ ᱛᱮ ᱜᱮ ᱫᱟᱜ ᱫᱚ ᱡᱟᱹᱥᱛᱤ ᱜᱮ ᱡᱟᱹᱲᱤᱭ ᱡᱟᱹᱲᱤᱭ ᱮᱫ ᱛᱟᱦᱮᱸᱫᱼᱟ ᱚᱱᱠᱟ ᱡᱟᱹᱨᱤᱭ ᱫᱟᱭ ᱟᱨᱦᱚᱸ ᱟᱯᱮᱥᱮᱫ ᱪᱮᱫ ᱞᱮᱠᱟ ᱡᱟᱹᱨᱤᱭ ᱫᱟᱭ ᱟᱨᱦᱚᱸᱭ ᱯᱷᱟᱠᱟᱭ ᱮᱫᱟ ᱟᱞᱮ ᱱᱛᱮ ᱦᱚᱸ ᱚᱱᱠᱟ ᱜᱮ ᱚᱱᱠᱟᱜᱮ ᱫᱟᱜᱼ ᱫᱟᱜ ᱛᱮᱜᱮ ᱢᱚᱴᱟ ᱢᱩᱴᱤ ᱦᱩᱲᱩ ᱠᱚᱫᱚ ᱨᱚᱦᱚᱭ ᱫᱚ ᱦᱩᱭᱱᱟ
ᱦᱮᱸ
ᱟᱨᱦᱚᱸ ᱮᱴᱟᱜ ᱠᱷᱮ ᱮᱴᱟᱜ ᱵᱟᱹᱫᱽ ᱠᱚ ᱢᱮᱱᱟᱜ ᱜᱮᱭᱟ ᱚᱱᱟ ᱦᱚᱸᱼᱼ ᱜᱟᱯᱟ ᱢᱮᱭᱟᱝ ᱥᱮᱫᱛᱮ ᱾ ᱢᱳᱚᱴᱟ ᱢᱩᱴᱤ ᱚᱱᱠᱟ ᱵᱟᱨ ᱯᱮ ᱫᱤᱱ ᱵᱷᱤᱛᱤᱨ ᱨᱮ ᱜᱮ ᱦᱳᱲᱳ ᱨᱚᱦᱚᱭ ᱫᱚ ᱪᱟᱵᱟᱜ ᱛᱟᱞᱮᱭᱟ ᱛᱟᱦᱚᱞᱮ ᱜᱚᱝᱠᱮ ᱛᱟᱦᱚᱞᱮ ᱟᱯᱮᱭᱟᱜ ᱫᱚ ᱛᱤᱱᱟᱹᱜ ᱫᱤᱱ ᱥᱚᱢᱚᱭ ᱞᱟᱜᱟᱜ ᱛᱟᱯᱮᱭᱟ ᱱᱚᱝᱠᱟ ᱦᱳᱲᱳ ᱨᱚᱦᱚᱭ ᱚᱱᱮ ᱢᱩᱪᱟᱹᱫ ᱞᱟᱹᱜᱤᱫ ᱥᱮ ᱪᱟᱵᱟ ᱞᱟᱹᱜᱤᱫ
ᱟᱨᱮᱞ ᱫᱚ ᱟᱨ ᱱᱚᱣᱟ ᱫᱚ ᱦᱩᱭᱩᱜ ᱠᱟᱱ ᱛᱟᱢᱟ ᱟᱥᱟᱲ ᱥᱨᱟᱵᱚᱱ ᱛᱮᱜᱮ ᱦᱩᱲᱩ ᱨᱚᱦᱚᱭ ᱫᱚᱞᱮ ᱢᱩᱪᱟᱹᱫ ᱛᱟᱦᱮᱸᱜ ᱦᱮᱸ
ᱟᱪᱪᱷᱟ
ᱟᱫᱚ ᱱᱚᱝᱠᱟ ᱡᱩᱫᱤ ᱫᱟᱜᱟᱭ ᱥᱮᱛᱟᱜ ᱠᱷᱚᱱᱟᱜ ᱛᱟᱦᱚᱞᱮ ᱠᱷᱟᱱ ᱫᱚ ᱵᱟᱭ ᱜᱟᱱᱚᱜ ᱠᱟᱱᱟ ᱦᱳᱲᱳ ᱨᱚᱦᱚᱭ ᱠᱚ ᱦᱚᱸ ᱠᱷᱮᱛ ᱠᱚᱦᱚᱸ ᱞᱚᱥᱚᱫ ᱵᱟᱝ ᱪᱟᱞᱟᱣ ᱫᱟᱲᱮᱭᱟᱜ ᱠᱟᱱᱟ
ᱟᱪᱪᱷᱟ
ᱟᱪᱪᱷᱟ ᱜᱚᱝᱠᱮ ᱟᱯᱮ ᱥᱮᱫ ᱫᱚ ᱛᱟᱦᱚᱞᱮ ᱞᱟᱹᱭ ᱠᱮᱫᱟᱢ ᱴᱨᱟᱠᱴᱚᱨ ᱛᱮ ᱞᱚᱥᱚᱫᱟ ᱟᱯᱮᱥᱮᱫ ᱫᱚ ᱱᱚᱝᱠᱟ ᱰᱟᱝᱨᱟ ᱱᱟᱦᱮᱞ ᱠᱚ ᱫᱚ ᱵᱟᱹᱱᱩᱜ ᱜᱮᱭᱟ?
ᱰᱟᱝᱨᱟ ᱱᱟᱦᱮᱞ ᱠᱚᱫᱚ ᱢᱮᱱᱟᱜᱼᱟ ᱢᱮᱱᱠᱷᱟᱱ ᱟᱞᱟ ᱛᱚ ᱰᱟᱝᱨᱟ ᱱᱟᱦᱮᱞ ᱠᱚ ᱫᱚ ᱯᱟᱹᱦᱤᱞ ᱠᱚ ᱥᱤᱭᱮᱫ ᱛᱟᱦᱮᱸᱫ ᱥᱮ ᱠᱚ ᱞᱚᱥᱚᱫ ᱮᱫ ᱛᱟᱦᱮᱸᱫ ᱵᱟᱹᱫᱽ ᱠᱚ ᱱᱮᱛᱟᱨ ᱫᱚ ᱟᱫᱚ ᱟᱫᱷᱩᱱᱤᱠ ᱯᱨᱚᱡᱩᱠᱛᱤ ᱦᱮᱡ ᱟᱠᱟᱱᱟ ᱛᱚ ᱴᱨᱮᱠᱴᱚᱨ ᱛᱮ ᱦᱚᱸ ᱥᱤ ᱢᱟᱱᱮ ᱡᱟᱦᱟ ᱞᱮᱠᱟᱱ ᱰᱟᱹᱝᱨᱤ ᱱᱟᱦᱮᱞ ᱛᱮ ᱡᱟᱦᱟᱸᱮ ᱞᱮᱠᱟ ᱥᱚᱢᱚᱭ ᱞᱟᱜᱟᱜᱼᱟ ᱚᱱᱠᱟ ᱠᱷᱮᱛ ᱥᱮ ᱵᱟᱹᱫᱽ ᱠᱚ ᱞᱚᱥᱚᱜ ᱞᱟᱹᱜᱤᱫ ᱥᱮ ᱥᱤ ᱞᱟᱹᱜᱤᱫ ᱱᱚᱣᱟ ᱴᱨᱮᱠᱴᱚᱨ ᱠᱚ ᱥᱮ ᱯᱟᱣᱟᱨ ᱴᱤᱞᱟᱨ ᱠᱚ ᱦᱮᱡ ᱠᱟᱛᱮ ᱟᱫᱚ ᱩᱱᱟᱹᱜ ᱴᱟᱭᱤᱢ ᱫᱚ ᱵᱟᱭ ᱞᱟᱜᱟᱜ ᱠᱟᱱᱟ ᱟᱹᱰᱤ ᱞᱚᱜᱚᱱ ᱢᱟᱪᱷᱟ ᱜᱮ ᱱᱚᱣᱟ ᱠᱷᱮᱛ ᱠᱚ ᱵᱟᱹᱫᱽ ᱠᱚ ᱞᱚᱥᱚᱫ ᱫᱚ ᱟᱹᱰᱤ ᱛᱟᱲᱟ ᱛᱟᱲᱤ ᱜᱤ ᱥᱮ ᱞᱚᱜᱚᱱ ᱜᱮ ᱦᱳᱭᱳᱜ ᱠᱟᱱᱟ ᱛᱟᱦᱚᱞᱮ ᱛᱟᱦᱚᱞᱮ ᱜᱚᱝᱠᱮ ᱟᱯᱮ ᱥᱮᱫ ᱫᱚ ᱴᱮᱠ ᱴᱮᱠᱴᱟᱨ ᱯᱟᱣᱟᱨ ᱴᱤᱞᱟᱨ ᱠᱚ ᱫᱚ ᱢᱮᱱᱟᱜ ᱟᱥᱮ ᱵᱟᱝ ᱥᱮ ᱱᱚᱣᱟ ᱮᱸ ᱰᱟᱹᱝᱨᱤ ᱱᱟᱦᱮᱞ ᱛᱮ ᱜᱮ ᱯᱮ ᱥᱤᱭᱳᱜ ᱠᱟᱱᱟ
ᱟᱞᱮ ᱱᱚᱛᱮ ᱫᱚ ᱴᱨᱮᱠᱴᱚᱨ ᱦᱚᱸ ᱢᱮᱱᱟᱜ ᱜᱮᱭᱟ ᱛᱚ ᱢᱮᱱᱠᱷᱟᱱ ᱫᱚ ᱟᱞᱮ ᱱᱚᱛᱮ ᱫᱚ ᱚᱱᱠᱟ ᱰᱟᱝᱨᱟ ᱱᱟᱦᱮᱞ ᱠᱟᱰᱟ ᱱᱟᱦᱮᱞ ᱦᱚᱸᱜᱼᱚ ᱱᱟ ᱠᱚᱛᱮ ᱜᱮ ᱱᱮᱛᱟᱨ ᱦᱚᱸ ᱥᱤ ᱜᱮᱭᱟ ᱠᱚ ᱟᱨ ᱱᱚᱣᱟ ᱠᱚ ᱧᱮᱞ ᱠᱟᱛᱮᱫ ᱦᱚᱸ ᱤᱧ ᱟᱹᱰᱤ ᱵᱷᱟᱹᱜᱤᱧ ᱵᱩᱡᱷᱟᱹᱣᱟ ᱥᱮᱫᱟᱭ ᱡᱟᱦᱟᱸ ᱞᱮᱠᱟ ᱦᱩᱭᱩᱜ ᱠᱟᱱ ᱛᱟᱦᱮᱸᱫ ᱱᱟᱦᱮᱞ ᱛᱮ ᱠᱚ ᱥᱤᱭᱮᱫ ᱛᱟᱦᱮᱸᱱ ᱰᱟᱝᱨᱟ ᱱᱟᱦᱮᱞ ᱦᱮᱸ ᱠᱟᱰᱟ ᱱᱟᱦᱮᱞ ᱚᱱᱟ ᱠᱚ ᱧᱮᱞ ᱠᱟᱛᱮᱜ ᱤᱧ ᱥᱮᱫᱟᱭ ᱨᱮᱱᱟᱜ ᱠᱟᱛᱷᱟ ᱩᱭᱦᱟᱹᱨ ᱦᱮᱡ ᱤᱧᱟᱹ
ᱟᱪᱪᱷᱟ
ᱡᱮ ᱱᱮᱛᱟᱨ ᱦᱚᱸ ᱢᱮᱱᱟᱜ ᱜᱮᱭᱟ ᱱᱟᱦᱮᱞ ᱛᱮᱠᱚ ᱥᱤᱭ ᱫᱟ ᱟᱨ ᱱᱤᱛᱚᱜ ᱡᱮ ᱦᱚᱸ ᱚᱭ ᱴᱨᱟᱠᱴᱟᱨ ᱛᱮᱵᱚᱱ ᱥᱤ ᱚᱪᱚᱭᱫᱟ ᱱᱚᱣᱟ ᱫᱚ ᱱᱤᱛᱚᱜ ᱠᱷᱮᱛᱨᱮ ᱚᱱᱟ ᱴᱨᱟᱠᱴᱟᱨ ᱨᱮᱱᱟᱜ ᱥᱩᱱᱩᱢ ᱠᱚ ᱧᱩᱨᱩᱜ ᱠᱟᱱᱟ ᱦᱮᱸ
ᱟᱪᱪᱷᱟ
ᱛᱮ ᱟᱵᱚᱣᱟᱜ ᱟᱸ ᱦᱩᱲᱩ ᱠᱚᱦᱚᱸ ᱢᱟᱱᱮ ᱵᱷᱟᱜᱮ ᱴᱷᱤᱠ ᱵᱟᱭ ᱦᱩᱭᱩᱜ ᱠᱟᱱᱟ ᱦᱮᱸ ᱚᱱᱟᱛᱮ ᱠᱷᱮᱛ ᱨᱮ ᱥᱟᱨ ᱮᱢ ᱦᱩᱭᱩᱜ ᱠᱟᱱ ᱛᱟᱵᱚᱱᱟ ᱥᱮᱫᱟᱭ ᱫᱚ ᱱᱟᱦᱟᱜ ᱦᱟᱱᱟ ᱜᱩᱨᱤᱡ ᱛᱮᱜᱮ ᱵᱚᱱ ᱮᱢᱮᱫ ᱛᱟᱦᱮᱸᱜ ᱦᱩᱭᱩᱜ ᱠᱟᱱ ᱛᱟᱦᱮᱸ ᱟᱨ ᱱᱮᱛᱟᱨ ᱫᱚ ᱱᱚᱜᱼᱚᱭ ᱥᱟᱨ ᱵᱟᱝᱵᱚᱱ ᱮᱢᱟᱜ ᱠᱟᱱ ᱠᱷᱟᱡ ᱦᱩᱲᱩ ᱜᱮ ᱵᱟᱝ ᱦᱩᱭᱩᱜ ᱠᱟᱱᱟ ᱦᱮᱸ ᱟᱨ ᱦᱩᱲᱩ ᱦᱟᱨᱟ ᱠᱟᱛᱮᱫ ᱦᱚᱸ ᱟᱨᱚ ᱦᱟᱱᱟ ᱨᱟᱱ ᱮᱢᱟᱜ ᱦᱩᱭᱩᱜ ᱠᱟᱱᱟ ᱛᱚᱵᱮ ᱟᱹᱱᱤᱡ
ᱟᱪᱪᱷᱟ
ᱟᱯᱮᱥᱮᱱ ᱫᱚ ᱛᱟᱦᱚᱞᱮ ᱚᱱᱠᱟ ᱴᱟᱠᱴᱚᱨ ᱛᱮᱯᱮ ᱥᱤ ᱠᱮᱫᱟ ᱦᱩᱲᱩ ᱵᱷᱟᱜᱮ ᱦᱩᱭᱩᱜ ᱜᱮᱭᱟ
ᱦᱮᱸ ᱱᱟᱦᱮᱞ ᱱᱟᱦᱮᱞ ᱫᱚ ᱩᱱᱟᱹᱜ ᱫᱚ ᱵᱟᱠᱚ ᱵᱮᱵᱚᱦᱟᱨ ᱫᱟ ᱱᱮᱛᱟᱨ ᱫᱚ ᱚᱱᱟ ᱴᱮᱠᱴᱚᱨ ᱛᱟᱯᱚᱨ ᱯᱟᱣᱟᱨ ᱴᱤᱞᱟᱨ ᱱᱚᱣᱟ ᱠᱚ ᱫᱤᱠ ᱱᱚᱣᱟ ᱠᱚᱜᱮᱛᱚ ᱥᱤ ᱵᱟᱲᱟᱭᱮᱫᱟ ᱞᱚᱥᱚᱫ ᱵᱟᱲᱟᱭ ᱫᱟᱠᱚ ᱱᱚᱝᱠᱟ ᱱᱮᱛᱟᱨ ᱫᱚ ᱧᱩᱨᱩᱜ ᱨᱮᱦᱚᱸ ᱱᱚᱝᱠᱟ ᱥᱩᱱᱩᱢ ᱠᱚ ᱴᱮᱠᱴᱟᱨ ᱨᱮᱱᱟᱜ ᱡᱟᱦᱟᱸ ᱯᱮᱴᱨᱳᱞ ᱥᱮ ᱰᱤᱡᱮᱞ ᱠᱚ ᱛᱟᱦᱮᱱᱟ ᱚᱱᱟ ᱠᱚᱫᱚ ᱧᱩᱨᱩᱜ ᱨᱮᱦᱚᱸ ᱩᱱᱟᱹᱜ ᱤᱯᱷᱮᱠ ᱫᱚ ᱧᱩᱨᱩᱜᱼᱟ ᱚᱱᱟ ᱞᱟᱹᱜᱤᱫ ᱛᱮᱦᱚᱸ ᱟᱢ ᱡᱟᱦᱟᱸ ᱞᱮᱠᱟᱢ ᱞᱟᱹᱭ ᱠᱮᱫᱟ ᱞᱟᱦᱟ ᱛᱮᱫᱚ ᱚᱱᱠᱟ ᱜᱩᱨᱤᱡ ᱠᱚᱠᱚ ᱮᱢᱟᱜ ᱠᱟᱱ ᱛᱟᱦᱮᱸ ᱱᱮᱛᱟᱨ ᱫᱚ ᱟᱭᱢᱟ ᱞᱮᱠᱟᱱ ᱦᱟᱱᱮ ᱢᱟᱱᱮ ᱨᱟᱥᱟᱭᱚᱱᱤᱠ ᱥᱟᱨ ᱥᱟᱨ ᱠᱚᱠᱚ ᱮᱢᱟᱜ ᱠᱟᱱᱟ ᱟᱨᱦᱚᱸ ᱚᱱᱟ ᱠᱚ ᱛᱟᱨᱯᱚᱨ ᱚᱱᱮ ᱦᱩᱲᱩ ᱡᱟᱛᱮ ᱵᱷᱟᱜᱮ ᱞᱮᱠᱟ ᱦᱩᱭᱩᱜ ᱢᱟ ᱵᱷᱟᱜᱮ ᱟᱨ ᱦᱟᱨᱟᱜ ᱢᱟ ᱚᱱᱟ ᱠᱷᱟᱹᱛᱤᱨ ᱦᱚᱸ ᱟᱹᱰᱤ ᱱᱟᱱᱟ ᱨᱚᱠᱚᱢ ᱠᱤᱴᱱᱟᱥᱚᱠ ᱥᱟᱨ ᱠᱚᱦᱚᱸ ᱠᱚ ᱮᱢᱟᱜ ᱠᱟᱱᱟ ᱦᱮᱸ ᱱᱚᱝᱠᱟᱛᱮ ᱢᱳᱴᱟᱢᱩᱴᱤ ᱦᱩᱲᱩ ᱠᱚᱫᱚ ᱱᱟᱯᱟᱭ ᱜᱮ ᱦᱩᱭᱩᱜ ᱠᱟᱱᱟ
ᱦᱩᱸ ᱦᱩᱸ
ᱯᱟᱦᱩᱞᱤᱞ ᱛᱟᱦᱚᱞᱮ ᱜᱚᱝᱠᱮ ᱟᱯᱮᱥᱮᱫ ᱫᱚ ᱚᱱᱠᱟ ᱛᱤᱱᱟᱹᱜ ᱥᱮᱫ ᱛᱮ ᱱᱚᱝᱠᱟ ᱦᱩᱲᱩ ᱠᱚᱫᱚ ᱦᱟᱨᱟ ᱜᱮᱞᱮᱜ ᱛᱟᱯᱮᱭᱟ ᱥᱮ ᱤᱨᱟ ᱮ ᱪᱮᱫ ᱞᱮᱠᱟ
ᱟᱞᱮ ᱥᱮᱫ ᱫᱚ ᱱᱚᱝᱠᱟ ᱫᱚ ᱦᱩ ᱚᱠᱟ ᱫᱚ ᱦᱩᱲᱩ ᱵᱮᱞᱮᱜ ᱫᱚ ᱳᱭ ᱫᱮᱵᱤ ᱯᱩᱡᱟᱹ ᱥᱮᱫ ᱛᱮ ᱚᱱᱠᱟ ᱛᱮ ᱦᱩᱲᱩ ᱠᱚ ᱵᱤᱞᱤᱮᱜ ᱛᱟᱦᱮᱸᱫ ᱦᱩᱸ ᱱᱚᱝᱠᱟ ᱦᱩᱲᱩ ᱦᱚᱸ ᱚᱫ ᱜᱩᱰᱩ ᱠᱚᱠᱚ ᱜᱮᱨ ᱜᱮᱭᱟ ᱫᱚᱢᱮ
ᱮᱸ
ᱮᱱᱠᱷᱟᱱ ᱦᱩᱲᱩ ᱦᱩ ᱴᱷᱤᱠ ᱢᱚᱛᱚ ᱵᱟᱝᱞᱮ ᱧᱟᱢᱟ ᱚᱱᱠᱟ ᱜᱩᱰᱩ ᱠᱚᱦᱚᱸ ᱠᱚ ᱡᱚᱢ ᱜᱮᱭᱟ
ᱟᱪᱪᱷᱟ ᱛ ᱚᱱᱟᱛᱮ ᱜᱩᱰᱩ ᱠ
ᱦᱳᱲᱳ ᱠᱚᱞᱮ ᱤᱨ ᱟᱹᱜᱩᱭᱟ ᱦᱳᱲᱳ ᱠᱚᱞᱮ ᱤᱨ ᱟᱹᱜᱩᱭᱟ ᱟᱨᱦᱚᱸ ᱰᱟᱝᱨᱟ ᱜᱟᱹᱰᱤ ᱛᱮᱞᱮ ᱥᱟᱜᱟᱲᱟ ᱟᱨ ᱠᱷᱟᱹᱨᱟᱹᱭ ᱠᱚ ᱡᱮᱨᱮᱲ ᱥᱟᱯᱷᱟ ᱠᱟᱛᱮ ᱚᱸᱰᱮᱞᱮ ᱟᱹᱜᱩᱭᱟ ᱦᱩᱸ ᱛᱟᱯᱚᱨ ᱢᱤᱫ ᱵᱟᱨᱥᱤᱧ ᱯᱚᱨᱮ ᱟᱨᱚ ᱦᱩᱲᱩ ᱞᱮ ᱫᱟᱞᱟ
ᱟᱪᱪᱷᱟ
ᱚᱱᱠᱟ
ᱟᱞᱮ ᱥᱮᱫ ᱦᱚᱸ ᱚᱱᱠᱟᱜ ᱜᱮ ᱱᱚᱝᱠᱟ ᱟᱞᱮ ᱥᱮᱫ ᱦᱚᱸ ᱱᱚᱝᱠᱟᱜᱮ ᱫᱟᱹᱵᱤ ᱯᱩᱡᱟᱹ ᱡᱟᱦᱟᱸ ᱫᱚ ᱥᱚᱨᱦᱟᱭ ᱵᱚᱸᱜᱟ ᱫᱟᱸᱥᱟᱭ ᱵᱚᱸᱜᱟ ᱥᱮᱫ ᱛᱮ ᱦᱩᱲᱳ ᱠᱚᱫᱚ ᱜᱮᱞᱮᱜᱼᱟ ᱟᱫᱚ ᱜᱮᱞᱮ ᱫᱚ ᱜᱮᱞᱮᱜᱼᱟ ᱚᱱᱟ ᱛᱟᱭᱚᱢ ᱯᱩᱥ ᱵᱚᱸᱜᱟ ᱥᱮᱫ ᱛᱮ ᱦᱳᱲᱳ ᱠᱚᱫᱚ ᱤᱨ ᱠᱟᱛᱮᱫ ᱱᱚᱝᱠᱟ ᱠᱷᱟᱨᱟᱹᱭ ᱥᱮᱫ ᱫᱚᱞᱮ ᱟᱹᱜᱩᱭᱟ
ᱟᱪᱪᱷᱟ ᱟᱪᱪᱷᱟ
ᱰᱟᱹᱝᱨᱤ ᱜᱟᱹᱰᱤ ᱱᱮᱛᱟᱨ ᱫᱚ ᱟᱨᱦᱚᱸ ᱴᱮᱠᱴᱚᱨ ᱛᱮ ᱚᱱᱟ ᱠᱚᱛᱮ ᱟᱹᱜᱩ ᱠᱟᱛᱮᱫ ᱠᱷᱟᱹᱨᱟᱹᱭ ᱨᱮ ᱵᱷᱟᱜᱮ ᱴᱷᱤᱠ ᱞᱮ ᱯᱟᱲᱹᱚᱭ ᱠᱟᱛᱮᱫ ᱞᱮ ᱫᱚᱦᱚ ᱠᱟᱜᱼᱟ ᱟᱪᱪᱷᱟ ᱜᱚᱝᱠᱮ ᱛᱟᱦᱞᱮ ᱟᱯᱮ ᱥᱮᱫ ᱫᱚ ᱦᱳᱲᱳ ᱠᱚᱫᱚ ᱢᱟᱱᱮ ᱥᱚᱸᱜᱮ ᱛᱮᱯᱮ ᱫᱟᱞᱟ ᱥᱮ ᱱᱚᱝᱠᱟ ᱢᱮᱥᱤᱱ ᱛᱮᱯᱮ ᱤᱨ ᱵᱟᱲᱟᱭᱟ
ᱦᱮᱸ ᱟᱞᱮ ᱥᱮᱫ ᱫᱚ ᱚᱱᱠᱟ ᱚᱲᱟᱜ ᱨᱮ ᱟᱹᱜᱩ ᱠᱟᱛᱮᱫ ᱜᱮᱞᱮ ᱫᱟᱞᱟ ᱢᱮᱥᱤᱱ ᱛᱮᱫᱚ ᱵᱟᱝᱞᱮ ᱤᱨ ᱚᱪᱚᱭ ᱜᱮᱭᱟ ᱮᱴᱟᱜ ᱦᱚᱲ ᱫᱚ ᱧᱮᱞ ᱠᱟᱱ ᱛᱟᱠᱚᱣᱟ ᱡᱮ ᱫᱤᱠᱳ ᱠᱚ ᱢᱮᱱᱟᱜ ᱠᱚᱣᱟ ᱩᱱᱠᱩ ᱠᱚᱫᱚ ᱚᱱᱮ ᱢᱤᱥᱤᱱ ᱛᱮᱜᱮ ᱵᱤᱥᱤᱨ ᱵᱷᱟᱜᱽ ᱠᱚ ᱤᱨᱼᱟ ᱟᱞᱮ ᱫᱚ
ᱤᱭᱟᱹ ᱛᱮᱜᱮ ᱞᱮ ᱤᱨᱟ ᱛᱤ ᱛᱮᱜᱮ ᱦᱮᱸ
ᱟᱪᱪᱷᱟ
ᱟᱨ ᱦᱩᱭᱩᱜ ᱠᱟᱱ ᱛᱟᱢᱟ ᱟᱯᱮ ᱫᱚ ᱛᱟᱞᱦᱮ ᱛᱤᱥ ᱯᱮ ᱥᱚᱨᱦᱟᱭ ᱚᱜ ᱜᱮᱭᱟ
ᱟᱞᱮᱥᱮᱫ ᱫᱚ ᱥᱚᱨᱦᱟᱭ ᱫᱚ ᱚᱱᱠᱟ ᱥᱚᱨᱦᱟᱭ ᱵᱚᱸᱜᱟ ᱥᱚᱨᱦᱟᱭ ᱫᱚ ᱦᱩᱭᱩᱜᱼᱟ ᱥᱚᱨᱦᱟᱭ ᱛᱟᱭᱚᱢ ᱜᱮ ᱱᱚᱝᱠᱟ ᱦᱳᱲᱳ ᱠᱚᱫᱚ ᱠᱚ ᱤᱨᱼᱟ ᱚᱱᱠᱟ ᱯᱩᱥ ᱵᱚᱸᱜᱟ ᱡᱟᱦᱟᱸ ᱞᱮᱠᱟ ᱞᱟ ᱢᱮᱛᱟᱜ ᱢᱮᱭᱟ ᱯᱩᱥ ᱵᱚᱸᱜᱟ ᱥᱮᱫ ᱠᱚ ᱦᱳᱲᱳ ᱠᱚ ᱟᱹᱜᱩ ᱠᱮᱫ ᱜᱮ ᱟᱫᱚ ᱨᱟᱵᱟᱝ ᱛᱚ ᱨᱟᱵᱟᱝ ᱫᱤᱱ ᱦᱚᱸ ᱥᱮᱴᱮᱨᱚᱜᱼᱟ ᱩᱱ ᱴᱟᱭᱤᱢ ᱜᱮ ᱯᱩᱥ ᱵᱚᱸᱜᱟ ᱥᱮᱫ ᱛᱮ ᱯᱩᱥ ᱵᱚᱸᱜᱟ ᱨᱮᱱᱟᱜ ᱯᱩᱭᱞᱩ ᱥᱮᱫ ᱛᱮ
ᱦᱮᱸ
ᱚᱱᱟ ᱚᱱᱟ ᱥᱚᱢᱚᱭ ᱨᱮᱜᱮ ᱟᱫᱚ ᱦᱳᱲᱳ ᱠᱚ ᱟᱹᱜᱩ ᱠᱟᱛᱮᱜ ᱟᱫᱚ ᱟᱞᱮ ᱥᱮᱫ ᱫᱚ ᱥᱚᱢᱚᱵᱷᱩᱢᱤ ᱮᱞᱟᱠᱟ ᱠᱟᱱᱟ ᱟᱫᱚ ᱩᱱ ᱥᱚᱢᱚᱭ ᱟᱫᱚ ᱟᱹᱞᱩ ᱠᱚᱞᱮ ᱪᱟᱥᱟ ᱟᱹᱞᱩ ᱠᱚ ᱨᱚᱦ ᱨᱚᱦᱚᱭ ᱵᱟᱲᱟ ᱦᱳᱭᱳᱜᱼᱟ ᱦᱳᱲᱳ ᱠᱚ ᱤᱨ ᱠᱟᱛᱮᱫ ᱜᱮ ᱚᱱᱟ ᱦᱳᱲᱳ ᱨᱟᱠᱟᱵ ᱠᱚ ᱦᱩᱭ ᱠᱟᱛᱮᱫ ᱵᱟᱨᱯᱮ ᱫᱤᱱ ᱵᱷᱤᱛᱤᱨ ᱨᱮᱜᱮ ᱟᱫᱚ ᱟᱹᱞᱩ ᱠᱚᱜᱮ ᱨᱚᱦᱚᱭ ᱞᱮ ᱮᱦᱚᱵᱼᱟ ᱟᱹᱞᱩ ᱠᱚ ᱨᱚᱦᱚᱭ ᱠᱟᱛᱮᱫ ᱟᱫᱚ ᱱᱚᱝᱠᱟ ᱢᱟᱜᱽ ᱵᱚᱸᱜᱟ ᱥᱮ ᱥᱟᱠᱨᱟᱛ ᱞᱟᱦᱟ ᱜᱮ ᱱᱚᱣᱟ ᱦᱳᱲᱳ ᱠᱚᱫᱚᱞᱮ ᱫᱟᱞ ᱪᱟᱵᱟᱭᱟ ᱫᱟᱞ ᱪᱟᱵᱟ ᱠᱟᱛᱮᱫ ᱟᱨᱦᱚᱸ ᱚᱱᱠᱟ ᱯᱷᱟᱹᱜᱩᱱ ᱵᱚᱸᱜᱟ ᱥᱮᱫ ᱛᱮ ᱥᱮ ᱟᱹᱞᱩ ᱟᱞᱮ ᱚᱱᱛᱮ ᱠᱚ ᱪᱟᱥᱟ ᱛᱚ ᱟᱹᱞᱩ ᱨᱟᱠᱟᱵ ᱚᱱᱠᱟ ᱟᱹᱞᱩ ᱨᱟᱠᱟᱵ ᱞᱟᱦᱟ ᱜᱮ ᱯᱷᱟᱹᱜᱩᱱ ᱵᱚᱸᱜᱟ ᱜᱮ ᱟᱫᱚ ᱦᱳᱲᱳ ᱠᱚ ᱱᱚᱝᱠᱟ ᱵᱷᱟᱯ ᱦᱩᱭᱩᱜᱼᱟ ᱵᱷᱟᱯ ᱠᱟᱛᱮ ᱚᱱᱟ ᱥᱤᱛᱩᱝ ᱨᱮ ᱛᱟᱥᱮ ᱠᱟᱛᱮ ᱟᱫᱚ ᱪᱟᱣᱞᱮ ᱫᱚᱞᱮ ᱛᱩᱫ ᱠᱟᱛᱮ ᱨᱮᱰᱤ ᱠᱟᱛᱮᱫ ᱞᱮ ᱫᱚᱦᱚ ᱠᱟᱜᱼᱟ ᱟᱨ ᱟᱯᱮ ᱫᱚ ᱜᱚᱝᱠᱮ ᱛᱟᱦᱚᱞᱮ ᱱᱚᱝᱠᱟ ᱨᱟᱵᱟᱝ ᱫᱤᱱ ᱨᱮᱫᱚ ᱪᱮᱫ ᱠᱚ ᱪᱟᱥ ᱠᱚᱫᱚ ᱦᱩᱭᱩᱜᱼᱟ
ᱟᱞᱮ ᱥᱮᱫ ᱫᱚ ᱨᱟᱵᱟᱝ ᱫᱤᱱ ᱫᱚ ᱚᱱᱠᱟ ᱞᱮᱠᱟ ᱫᱚ ᱠᱷᱩᱵ ᱠᱚᱢᱮ ᱜᱮᱠᱚ ᱪᱟᱥ-ᱟ
ᱟᱪᱪᱷᱟ ᱛᱩᱹᱣ ᱨᱮᱦᱚᱸ ᱜᱚᱝᱠᱮ ᱪᱮᱫ ᱠᱚ ᱪᱟᱥ ᱠᱚ ᱦᱩᱭᱩᱜᱼᱟ
ᱱᱚᱜᱼᱚᱭ ᱡᱮᱢᱚᱱ ᱨᱟᱵᱟᱝ ᱫᱤᱱ ᱫᱚᱠᱚ